ᱦᱟᱞᱳ
ᱟᱸᱡᱚᱢᱚᱜ ᱠᱟᱱᱟ
ᱦᱳᱭ
ᱡᱚᱦᱟᱨ ᱜᱮ ᱜᱚᱝᱠᱮ ᱾
ᱦᱩᱸ ᱡᱚᱦᱟᱨ ᱜᱮ ᱜᱚᱝᱠᱮ᱾
ᱚ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ?
ᱟ ᱪᱮᱫᱦᱚᱸ ᱵᱟᱝ ᱫᱩᱲᱩᱵ ᱠᱟᱹᱱᱟᱹᱧ ᱠᱟᱹᱴᱤᱡ᱾
ᱟᱪᱪᱷᱟ ᱟᱪᱪᱷᱟ ᱚᱲᱟᱜ ᱠᱚᱨᱮ ᱪᱮᱫ ᱠᱚ ᱯᱮ ᱪᱮᱠᱟᱹ ᱵᱟᱲᱟᱭᱮᱫᱟ?
ᱚᱲᱟᱜ ᱠᱚᱨᱮ ᱟᱨ ᱫᱩᱲᱩᱵ ᱵᱟᱲᱟᱜᱮ ᱠᱟᱹᱢᱤ ᱥᱮ ᱠᱚᱱᱚ ᱱᱤᱛᱚᱜ ᱫᱚ ᱵᱟᱝ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱛᱟᱦᱚᱞᱮ ᱚᱱᱛᱮᱱᱟᱜ ᱟᱵᱚᱣᱟᱜ ᱠᱚ ᱪᱮᱫ ᱞᱮᱠᱟ ᱱᱤᱭᱟᱹ ᱜᱷᱟᱹᱲᱤᱡ ᱫᱚ?
ᱫᱟᱜ ᱫᱟᱭ ᱠᱟᱹᱴᱤᱡ ᱥᱤᱫᱟᱹ ᱛᱚᱠᱷᱚᱱ ᱫᱤᱱᱚ ᱥᱮᱛᱟᱜ ᱠᱷᱚᱱ ᱥᱮᱛᱟᱜ ᱵᱮᱲᱟ ᱥᱮ ᱡᱟᱹᱥᱛᱤ ᱜᱮ ᱫᱟᱜᱮᱫ ᱛᱟᱦᱮᱸ᱾
ᱟᱪᱪᱷᱟ ᱟᱪᱪᱷᱟ
ᱟᱯᱮᱥᱮᱫ ᱪᱮᱫᱠᱟ ᱫᱟᱜ ᱫᱟᱭ?
ᱦᱮᱸ ᱟᱞᱮ ᱥᱮᱫ ᱦᱚᱸᱭ ᱫᱟᱜ ᱵᱟᱲᱟᱭᱮᱫ ᱜᱮᱭᱟ᱾ ᱛᱤᱦᱤᱧ ᱦᱚᱸ ᱟᱞᱮ ᱥᱮᱫ ᱜᱮ ᱫᱟᱜ ᱮᱫᱟᱭ ᱟᱨᱠᱤ᱾
ᱦᱳᱭ
ᱦᱮ ᱚᱲᱟᱜ ᱠᱚᱨᱮᱱᱟᱜ ᱠᱟᱹᱢᱤ ᱵᱟᱲᱟ ᱠᱚ ᱪᱟᱥᱵᱟᱥ ᱠᱚ ᱪᱮᱫ ᱠᱚᱯᱮ
ᱦᱟᱸ ᱚᱱᱟ ᱞᱟᱦᱟ ᱨᱮᱜᱮ ᱥᱩᱫ ᱫᱚ ᱥᱩᱫ ᱠᱟᱱᱟ᱾ ᱦᱩᱲᱩ ᱜᱮᱫ ᱠᱚ ᱦᱩᱭᱩᱜ ᱠᱟᱱ ᱛᱟᱦᱮᱜ ᱥᱟᱹᱫ ᱠᱟᱱᱟ ᱡᱷᱚᱛᱚ ᱜᱮ ᱥᱟᱢᱴᱟᱣ ᱟᱠᱟᱱᱟ᱾
ᱪᱟᱥ ᱚᱲᱟᱜ ᱠᱚᱨᱮ ᱪᱮᱫ ᱠᱚ ᱪᱟᱥᱵᱟᱥ ᱦᱩᱭ ᱟᱠᱟᱱᱟ ᱱᱤᱭᱟᱹ ᱫᱷᱟᱣ ᱫᱚ ᱛᱟᱦᱚᱞᱮ?
ᱱᱤᱭᱟᱹ ᱫᱷᱟᱣ ᱫᱚ ᱦᱩᱲᱩ ᱜᱮ ᱵᱩᱨᱩ ᱨᱮᱱᱟᱜ ᱦᱩᱲᱩ ᱜᱮ ᱪᱟᱥ ᱦᱩᱭ ᱟᱠᱟᱱᱟ᱾
ᱚ ᱪᱟᱥ ᱠᱟᱜ-ᱟ ᱯᱮ᱾
ᱦᱳᱭ
ᱪᱮᱫᱞᱮᱠᱟ ᱦᱩᱭ ᱟᱠᱟᱱ ᱛᱟᱯᱮᱭᱟ ᱛᱟᱦᱚᱞᱮ?
ᱦᱮᱸ ᱵᱷᱟᱜᱤ ᱜᱮ ᱦᱩᱭ ᱟᱠᱟᱱᱟ᱾
ᱵᱷᱟᱜᱮ ᱜᱮ ᱦᱩᱭ
ᱟᱯᱮ ᱢᱟ ᱵᱟᱝ ᱪᱟᱥ ᱟᱠᱟᱫᱟ ᱯᱮ?
ᱵᱟ ᱟᱞᱮ ᱥᱮᱫ ᱫᱚ ᱱᱤᱛᱚᱜ ᱫᱚ ᱫᱷᱚᱨᱚᱢ ᱫᱤᱱ ᱫᱚ ᱚᱱᱠᱟ ᱫᱚ ᱪᱟᱥ ᱵᱟᱝ ᱦᱩᱭᱩᱜ ᱜᱮᱭᱟ ᱫᱟᱜ ᱨᱮᱱᱟᱜ ᱟᱹᱰᱤ ᱟᱱᱟᱴ ᱢᱮᱱᱟᱜ ᱟᱠᱟᱟᱜ-ᱟ᱾ ᱚᱱᱟᱛᱤᱨ ᱟᱞᱮ ᱥᱮᱫ ᱫᱚ ᱯᱩᱠᱷᱨᱤ ᱫᱟᱜ ᱛᱮᱜᱮ ᱜᱚᱨᱚᱱ ᱫᱤᱱᱟᱜ ᱫᱚ ᱪᱟᱥ ᱦᱩᱭ ᱵᱟᱲᱟᱜ ᱜᱮᱭᱟ ᱢᱮᱱᱠᱷᱟᱱ ᱫᱚ ᱥᱮᱛᱟᱜ ᱦᱚᱸ ᱟᱸᱡᱮᱫ ᱟᱠᱟᱱᱟ ᱱᱤᱭᱟᱹ ᱫᱷᱟᱣ ᱫᱚ ᱥᱤᱛᱩᱝ ᱜᱚᱨᱚᱢ ᱠᱷᱟᱹᱛᱤᱨ᱾ ᱟᱨ ᱢᱤᱱᱤ ᱠᱚᱢᱟ ᱵᱟᱹᱱᱩᱜ ᱟᱠᱟᱜ-ᱟ᱾ ᱚᱱᱟᱛᱮ ᱫᱷᱚᱨᱚᱱ ᱫᱤᱱ ᱨᱮᱱᱟᱜ ᱪᱟᱥ ᱫᱚ ᱵᱟᱝ ᱦᱩᱭ ᱟᱠᱟᱱᱟ᱾ ᱟᱯᱮ ᱚᱱᱛᱮ ᱫᱚ ᱢᱤᱱᱤ ᱠᱚ ᱵᱮᱵᱚᱥᱛᱟ ᱢᱮᱱᱟᱜ ᱟᱠᱟᱫᱼᱟ ᱥᱮ ᱪᱮᱫ?
ᱦᱳᱭ ᱢᱮᱱᱟᱜ-ᱟ ᱟᱞᱮ ᱫᱚ ᱢᱤᱱᱤ ᱫᱚ ᱡᱟᱹᱥᱛᱤ ᱜᱮ ᱢᱮᱱᱟᱜ-ᱟ ᱜᱟᱰᱟ ᱨᱮᱱᱟᱜ ᱫᱚᱱ ᱫᱚ ᱵᱟᱝ ᱧᱟᱢᱚᱜ ᱜᱮᱭᱟ᱾
ᱟᱯᱮ ᱚᱱᱛᱮ ᱪᱮᱫ ᱪᱮᱫ ᱪᱟᱥ ᱯᱮ ᱪᱟᱥ ᱦᱩᱭᱩᱜ ᱜᱮᱭᱟ?
ᱪᱟᱥ ᱢᱟ ᱱᱤᱭᱟᱹ ᱫᱷᱚᱨᱚᱱ ᱫᱤᱱ ᱠᱚᱫᱚ ᱥᱚᱵᱽᱡᱤ ᱠᱚᱜᱮ ᱪᱟᱥ ᱵᱟᱲᱟ ᱦᱩᱭᱩᱜ ᱜᱮᱭᱟᱢ᱾ ᱦᱚᱪᱪᱷᱮ ᱠᱟᱨᱞᱟ᱾ ᱵᱮᱸᱜᱟᱲ ᱠᱚ ᱵᱷᱚᱨᱵᱚᱴᱤ ᱠᱚ᱾ ᱱᱚᱣᱟ ᱠᱚᱜᱮ ᱪᱟᱥ ᱵᱟᱲᱟ ᱦᱩᱭᱩᱜ ᱜᱮᱭᱟ ᱟᱨ ᱱᱚᱛᱮ ᱢᱟ ᱫᱩᱞ ᱫᱟᱜ ᱛᱮ ᱪᱟᱥ ᱦᱩᱭᱩᱜ ᱜᱮᱭᱟ᱾
ᱦᱩᱸ
ᱫᱟᱜ ᱨᱮᱱᱟᱜ ᱚᱱᱠᱟ ᱵᱮᱵᱚᱥᱛᱷᱟ ᱵᱟᱹᱱᱩᱜ-ᱟ ᱟᱯᱮ ᱫᱚ ᱛᱟᱦᱚᱞᱮ ᱵᱮᱵᱚᱥᱛᱷᱟ ᱫᱚ ᱴᱷᱤᱠ ᱜᱮ ᱢᱮᱱᱟᱜ ᱛᱟᱯᱮᱭᱟ ᱵᱟᱝ?
ᱦᱳᱭ
ᱮᱠᱷᱟᱞ ᱥᱚᱵᱡᱤ ᱠᱚ ᱟᱯᱮ ᱫᱚ ᱪᱮᱫᱞᱮᱠᱟ ᱯᱮ ᱪᱟᱥ ᱵᱟᱲᱟᱭ ᱜᱮᱭᱟ?
ᱥᱚᱵᱡᱤ ᱫᱚ ᱚᱱᱟ ᱤᱭᱟᱹ ᱠᱚ ᱠᱟᱨᱞᱟ ᱠᱚ᱾ ᱡᱷᱤᱸᱜᱟᱹ ᱠᱚ ᱟᱨ ᱥᱚᱨᱥᱟ ᱱᱚᱣᱟ ᱠᱚᱜᱮ ᱯᱚᱴᱚᱞ ᱾ ᱛᱟ ᱪᱟᱥ ᱫᱚ ᱠᱟᱴᱚᱨ ᱯᱷᱚᱥᱚᱞ ᱪᱟᱥ ᱫᱚ ᱡᱟᱹᱥᱛᱤ ᱜᱮ ᱦᱩᱭᱩᱜ ᱜᱮᱭᱟ ᱱᱤᱛᱚᱜ ᱢᱟ ᱛᱤᱞ ᱠᱚ ᱮᱰ ᱠᱟᱫᱟ ᱦᱩᱭᱩᱜ ᱠᱟᱱᱟ ᱤᱭᱟᱹ ᱯᱟᱴ
ᱢᱮᱱᱟᱜ
ᱪᱮᱫ
ᱚᱱᱟ ᱠᱚ ᱢᱩᱫᱽᱨᱮ ᱚᱠᱟᱴᱟᱜ ᱞᱟᱵᱷ ᱢᱮᱱᱛᱮ ᱢᱚᱱᱮᱜ ᱜᱮᱭᱟ ᱡᱮ? ᱚᱱᱟ ᱪᱟᱥ ᱞᱮᱠᱷᱟᱱ ᱠᱟᱹᱡ ᱵᱮᱥᱤ ᱯᱷᱚᱞᱚ ᱧᱟᱢᱚᱜᱼᱟ ᱥᱮ
ᱚᱱᱟ ᱠᱚ ᱚᱱᱟ ᱠᱚ ᱢᱩᱫᱽᱨᱮ ᱢᱟ ᱯᱚᱴᱚᱞ ᱜᱮ ᱵᱷᱟᱜᱮᱭᱟ ᱡᱟᱦᱟᱸ ᱫᱚ ᱦᱳᱭ ᱡᱟᱦᱟᱸ ᱫᱚ ᱠᱟᱹᱴᱤᱡ ᱫᱟᱢ ᱦᱚᱸ ᱧᱟᱢᱚᱜ ᱜᱮᱭᱟ ᱠᱟᱹᱴᱤᱡ ᱟᱨ ᱚᱱᱟ ᱚᱱᱟ ᱨᱮᱱᱟᱜ ᱨᱮᱦᱮᱫ ᱢᱟ ᱥᱟᱨᱟ ᱵᱚᱪᱷᱚᱨ ᱜᱮ ᱛᱟᱦᱮᱱ ᱜᱮᱭᱟ
ᱟᱪᱪᱷᱟ
ᱚᱱᱟ ᱫᱟᱲᱮ ᱦᱚᱸ ᱵᱟᱝ ᱜᱩᱡᱩᱜ ᱜᱮᱭᱟ
ᱚᱱᱟ ᱛᱟᱦᱚᱞᱮ ᱪᱟᱥ ᱫᱚ ᱪᱮᱫ ᱞᱮᱠᱟ ᱠᱚᱨᱟᱣ ᱦᱩᱭᱩᱜ ᱜᱮᱭᱟ? ᱡᱩᱫᱤᱢ ᱞᱟᱹᱭ ᱠᱮᱭᱟ
ᱪᱟᱥ ᱫᱚ
ᱪᱮᱫ ᱞᱮᱠᱟ ᱡᱚᱛᱚᱱ ᱨᱟᱱ ᱠᱚ ᱡᱟᱹᱥᱛᱤ ᱮᱢ ᱦᱩᱭᱩᱜᱼᱟ ᱫᱟᱨᱮ ᱠᱚᱨᱮ ᱵᱟᱝᱠᱷᱟᱱ ᱫᱚ ᱡᱟᱦᱟᱸ ᱫᱟᱨᱮ ᱠᱚᱨᱮ ᱡᱟᱦᱟᱸ ᱯᱚᱠᱟ ᱠᱚ ᱞᱟᱜᱟᱜᱼᱟ ᱛᱤᱡᱩ ᱠᱚ ᱞᱟᱜᱟᱜᱼᱟ ᱟᱫᱚ ᱚᱱᱟ ᱛᱮᱜᱮ ᱫᱟᱲᱮ ᱫᱚ ᱵᱟᱝ ᱴᱷᱤᱠᱟ ᱚᱱᱟᱛᱮ ᱡᱟᱹᱥᱛᱤ ᱨᱟᱱ ᱦᱚᱸ ᱮᱢ ᱦᱩᱭᱩᱜᱼᱟ ᱡᱚᱛᱱᱚ ᱮᱢ ᱦᱩᱭᱩᱜᱼᱟ ᱥᱮᱛᱟᱜ ᱵᱮᱞᱟ ᱥᱮ ᱫᱟᱜ ᱠᱚ ᱥᱚᱢᱚᱭ ᱢᱚᱛᱚ ᱚ ᱛᱚ ᱮᱢ ᱦᱩᱭᱩᱜᱼᱟ ᱛᱟᱚᱵᱮᱱᱟ ᱪᱟᱥᱴᱟᱜ ᱪᱟᱥ ᱨᱮᱱᱟᱜ ᱯᱷᱚᱞᱚᱱ ᱴᱟᱜ ᱵᱷᱟᱜᱤ ᱦᱩᱭᱩᱜᱼᱟ᱾
ᱟᱪᱪᱷᱟ ᱨᱚᱦᱚᱭ ᱨᱮᱱᱟᱜ ᱥᱤᱥᱴᱮᱢ ᱴᱟᱜ ᱢᱟᱱᱮ ᱟᱨᱠᱤ ᱚᱠᱟᱞᱮᱠᱟ? ᱨᱚᱦᱚᱭᱟᱠᱚ ᱛᱟᱯᱚᱨ ᱚᱠᱟ ᱚᱠᱟ ᱥᱤᱡᱤᱱ ᱨᱮᱠᱚ ᱨᱚᱦᱚᱭᱟ? ᱛᱤᱱᱟᱹᱜ ᱫᱤᱱ ᱢᱟᱱᱮ ᱥᱮ ᱛᱤᱱᱟᱹᱜ ᱪᱟᱸᱫᱚ ᱚᱱᱛᱚᱨ ᱡᱚ ᱠᱚ ᱧᱟᱢᱚᱜᱼᱟ? ᱤᱡᱩᱫᱤᱢ ᱞᱟᱹᱭ ᱠᱮᱭᱟ
ᱯᱚᱴᱚᱞ ᱫᱚ ᱨᱚᱦᱚᱭ ᱫᱚ ᱨᱚᱦᱚᱭ ᱫᱚ ᱨᱚᱦᱚᱭ ᱜᱮᱭᱟ ᱠᱚ ᱚᱱᱟ ᱡᱚᱠᱷᱚᱱ ᱚᱱᱟ ᱟᱞᱩ ᱠᱚ ᱨᱟᱠᱟᱵ ᱜᱮᱭᱟ ᱚᱱᱟ ᱨᱟᱠᱟᱵ ᱞᱟᱦᱟᱨᱮ
ᱟ ᱟᱪᱪᱷᱟ
ᱠᱷᱮᱛ ᱠᱚᱨᱮ ᱜᱮ ᱠᱟᱹᱴᱤᱡ ᱤᱭᱟᱹ ᱮᱢ ᱜᱮᱭᱟ ᱠᱚ ᱨᱮᱦᱮᱫ ᱢᱟᱱᱮ ᱫᱟᱱᱟ ᱠᱚᱫᱚ ᱵᱟᱝ ᱧᱟᱢᱚᱜ ᱜᱮᱭᱟ ᱫᱟᱱᱟ ᱠᱚ ᱵᱤᱡ ᱠᱚᱫᱚ ᱵᱟᱝ ᱧᱟᱢᱚᱜ ᱜᱮᱭᱟ ᱚᱱᱟ ᱢᱟ ᱨᱮᱦᱮᱫ ᱜᱮ ᱥᱩᱫᱷᱩ ᱨᱚᱦᱚᱭ ᱜᱮᱭᱟ ᱠᱚ ᱚᱱᱟᱜᱮ ᱫᱟᱜ ᱮᱢ ᱠᱟᱛᱮ ᱜᱮ ᱫᱟᱜ ᱮᱢ ᱠᱟᱛᱮᱫ ᱜᱮ ᱠᱟᱹᱴᱤᱡ ᱠᱟᱹᱴᱤᱡ ᱟᱫᱚ ᱦᱟᱲᱟᱜᱮ ᱚᱱᱟᱜᱮ ᱫᱟᱲᱮᱜᱼᱟ ᱟᱫᱚ ᱚᱱᱟᱜᱮ ᱨᱟᱱ ᱨᱟᱱᱛᱮ ᱟᱫᱚ ᱢᱟᱪᱟ ᱠᱚ ᱛᱮᱭᱟᱨ ᱠᱟᱛᱮ ᱜᱮ ᱟᱫᱚ᱾ ᱦᱩᱭᱩᱜ ᱜᱮᱭᱟ ᱟᱫᱚ ᱯᱷᱚᱞ ᱦᱚᱸᱞ ᱦᱚᱸ ᱯᱷᱚᱞ ᱦᱚᱸ ᱧᱟᱢᱚᱜ ᱜᱮᱭᱟ᱾ ᱟᱫᱚ ᱫᱤᱱᱟᱹᱢ ᱜᱮ ᱧᱟᱢᱚᱜ ᱜᱮᱭᱟ ᱟ ᱞᱟᱹᱭ ᱞᱮᱠᱷᱟᱱ ᱯᱚᱨᱮᱨ ᱥᱤᱡᱮᱱ ᱛᱮᱫᱚ ᱡᱚᱠᱷᱚᱱ ᱫᱟᱲᱮ ᱟᱨᱚ ᱢᱟᱨᱮᱜᱼᱟ ᱟᱨᱚ ᱱᱟᱣᱟ ᱠᱟᱛᱮ ᱟᱨᱚ ᱨᱮᱦᱮᱫ ᱜᱮᱫ ᱠᱟᱛᱮᱜᱚ ᱱᱟᱣᱟ ᱠᱟᱛᱮ ᱵᱮᱱᱟᱣ ᱮᱼᱟ ᱛᱚᱵᱮᱱᱟ ᱦᱟᱭ ᱫᱚ ᱦᱩᱭᱩᱜᱼᱟ
ᱟᱪᱪᱷᱟ ᱟᱪᱷᱟᱷᱟ
ᱟᱯᱮ ᱥᱮ ᱢᱟ ᱠᱟᱴᱨᱟ ᱯᱷᱚᱥᱚᱞ ᱵᱟᱝᱯᱮ ᱪᱟᱥ ᱫᱟᱭ
ᱚ ᱵᱟᱭ ᱟᱫᱚ ᱡᱷᱤᱸᱜᱟᱹ ᱵᱮᱜᱟᱟᱲ ᱠᱚᱠᱮ ᱯᱚᱴᱚᱞ ᱫᱚ ᱪᱟᱥ ᱫᱚ ᱵᱟᱝ ᱦᱩᱭ ᱵᱟᱲᱟ ᱟᱠᱟᱱ ᱜᱮᱭᱟ᱾
ᱦᱩᱸ ᱥᱮᱨᱚᱠᱚᱢ ᱠᱷᱮᱛ ᱠᱚ ᱵᱟᱝ ᱢᱮᱱᱟᱜᱼᱟ ᱟᱥᱮ ᱵᱟᱝ ᱟᱯᱮ ᱚᱱᱛᱮ ᱫᱚ?
ᱦᱮᱸ ᱠᱷᱮᱛ ᱨᱮᱱᱟᱜ ᱫᱚ ᱚᱵᱷᱟᱵᱽ ᱵᱟᱹᱱᱩᱜ ᱟᱠᱟᱜ᱾ ᱢᱮᱱᱠᱷᱟᱱ ᱫᱟᱜ ᱠᱚᱨᱮ ᱫᱚ ᱚᱵᱷᱟᱵ ᱢᱮᱱᱟᱜ ᱟᱠᱟᱟᱜ?
ᱚ
ᱫᱟᱜᱽ ᱠᱷᱟᱹᱛᱤᱨ ᱜᱮ ᱪᱟᱥ ᱠᱚ ᱡᱷᱚᱛᱚ ᱪᱟᱥ ᱵᱟᱝ ᱥᱚᱢᱵᱷᱚᱵ ᱠᱟᱱᱟ ᱟᱨ ᱫᱩᱞ ᱫᱟᱜ ᱛᱮᱢᱟ ᱡᱚᱛᱚ ᱫᱟᱜ ᱫᱚ ᱡᱚᱛᱚ ᱠᱟᱹᱢᱤ ᱫᱚ ᱥᱮ ᱡᱚᱛᱚ ᱯᱷᱚᱥᱚᱞ ᱠᱚᱫᱚ ᱥᱚᱵᱽᱡᱤ ᱠᱚᱫᱚ ᱵᱟᱝ ᱨᱚᱦᱚᱭ ᱜᱟᱱᱚᱜᱼᱟ
ᱦᱩ
ᱚᱱᱟᱛᱮ ᱡᱟᱦᱟ ᱩᱰᱤᱡᱽ ᱦᱩᱭᱩᱜ ᱠᱟᱱᱟ ᱯᱩᱠᱷᱨᱤ ᱨᱮᱱᱟᱜ ᱫᱟᱜ ᱠᱚᱛᱮ ᱜᱮ ᱪᱟᱥ ᱵᱟᱲᱟ ᱦᱩᱭᱩᱜ ᱠᱟᱱᱟ᱾
ᱱᱤᱛᱚᱜ ᱢᱟ ᱠᱟᱴᱨᱟ ᱯᱷᱚᱥᱚᱞ ᱯᱩᱠᱷᱨᱤ ᱨᱮᱱᱟᱜ ᱫᱟᱜ ᱛᱮᱜᱮ ᱵᱮᱥᱤ ᱢᱟ ᱪᱟᱥᱚᱜ ᱠᱟᱱᱟ᱾
ᱦᱮᱸ ᱦᱮᱸ ᱚᱱᱠᱟ ᱜᱮ ᱟᱨ ᱠᱚᱢ ᱯᱩᱠᱷᱨᱤ ᱛᱟᱦᱮᱸ ᱞᱮᱱᱠᱷᱟᱱ ᱚᱱᱟ ᱦᱚᱸ ᱫᱚᱢᱮ ᱫᱟᱜ ᱟ ᱛᱚ᱾ ᱚᱯᱚᱪᱚᱭ ᱞᱮᱱᱠᱷᱟᱱ ᱫᱚ ᱵᱟᱝ ᱜᱟᱱᱚᱜᱼᱟ ᱛᱩᱯᱩ ᱞᱟᱹᱜᱤᱫ ᱦᱚᱸ ᱫᱚᱦᱚ ᱫᱚᱨᱠᱟᱨ
ᱦᱚᱭ ᱱᱚᱶᱟ ᱦᱚᱸ ᱴᱷᱤᱠ ᱠᱟᱛᱷᱟ ᱜᱮ ᱠᱟᱱᱟ᱾
ᱱᱚᱱᱚᱛᱮ ᱢᱟ ᱟᱞᱮ ᱥᱮᱫ ᱢᱟ ᱤᱱᱟᱹ ᱫᱟᱜ ᱨᱮᱜᱮ ᱠᱚ ᱛᱚᱯᱚᱱ ᱱᱟ ᱟᱨ ᱚᱱᱟ ᱛᱮᱜᱮ ᱠᱚᱢ ᱠᱚᱢ ᱡᱚᱛᱚ ᱦᱚᱲ ᱜᱮ ᱮᱸᱰᱮ ᱠᱷᱚᱱ ᱜᱮ ᱫᱟᱜ ᱠᱚᱠᱚ ᱦᱟᱛᱟᱣ ᱵᱟᱲᱟᱭᱟ᱾ ᱪᱟᱥ ᱵᱟᱠᱷᱨᱟ ᱟᱫᱚ ᱯᱩᱨᱟᱹᱯᱩᱨᱤ ᱟᱸᱡᱮᱫ ᱫᱷᱟᱹᱨᱤᱡ ᱫᱚ ᱵᱟᱝ ᱦᱟᱛᱟᱜᱼᱟ ᱡᱟᱛᱮ ᱠᱟᱹᱢᱤ ᱨᱮ ᱞᱟᱜᱟᱜ ᱢᱟ ᱚᱸᱰᱮ‌ ᱱᱟᱜ ᱫᱟᱜ ᱛᱮ ᱚᱱᱟ ᱠᱷᱟᱹᱛᱤᱨ ᱥᱟᱨᱮᱡ ᱠᱟᱛᱮᱜ ᱫᱚᱦᱚ ᱠᱟᱜ ᱞᱟᱹᱠᱛᱤ ᱠᱟᱱᱟ᱾
ᱦᱳᱭ ᱟᱨ ᱠᱷᱮᱛ ᱡᱟ ᱢᱮᱱᱤ ᱨᱮᱱᱟᱜ ᱫᱟᱜ ᱦᱚᱸ ᱢᱟ ᱱᱚᱶᱟ ᱨᱮᱭᱟᱜ ᱫᱷᱚᱨᱚᱱ ᱫᱟᱭ ᱚᱱᱟᱛᱮ ᱫᱟᱜ ᱦᱚᱸ ᱵᱟᱝ ᱢᱚᱴᱚᱨ ᱠᱚ ᱠᱷᱟᱨᱟᱵᱚᱜ ᱠᱟᱱᱟ ᱫᱟᱜ ᱵᱟᱝ ᱞᱟᱜᱟᱜ ᱠᱟᱱᱟ ᱚᱱᱟᱛᱮ ᱯᱩᱠᱷᱨᱤ ᱵᱷᱚᱨᱥᱟ ᱛᱮᱜᱮ ᱡᱟᱹᱥᱛᱤ ᱡᱮ ᱪᱟᱥ ᱫᱚ ᱱᱤᱛᱚᱜ ᱫᱚ ᱦᱩᱭᱩᱜ ᱠᱟᱱᱟ᱾
ᱱᱚᱶᱟ ᱫᱷᱚᱨᱚᱱ ᱛᱮᱜᱮ ᱯᱩᱠᱷᱲᱤ ᱠᱚᱦᱚᱸ ᱟᱸᱡᱮᱫᱚᱜ ᱠᱟᱱᱟ ᱡᱟᱹᱥᱛᱤ᱾ ᱟᱨ ᱠᱟᱴᱨᱟ ᱯᱷᱚᱥᱚᱞ ᱠᱚ ᱚᱱᱟ ᱫᱚ ᱫᱟᱜ ᱵᱟᱝ ᱱᱟᱢᱚᱜ ᱛᱮ ᱱᱚᱶᱟ ᱯᱚᱠᱟ ᱠᱚ ᱤᱭᱟᱹ ᱠᱚ ᱯᱚᱠᱟᱜ ᱠᱟᱱᱟ ᱫᱟᱨᱮ ᱠᱚ ᱟᱨ ᱛᱟᱦᱮᱱ ᱢᱟ ᱫᱟᱜ ᱠᱮᱫᱟᱭ ᱛᱟᱦᱮᱱ ᱦᱚᱞᱟᱱᱚᱜ ᱫᱟᱜ ᱠᱮᱫᱟᱭ ᱚᱱᱟᱛᱮᱢᱟ ᱡᱟᱹᱥᱛᱤ ᱜᱮ ᱵᱷᱟ. ᱜᱤ ᱦᱩᱭᱮᱱᱟ ᱠᱟᱴᱮᱨᱚ ᱯᱷᱚᱥᱚᱞ ᱤᱭᱟᱹ ᱫᱤᱠ ᱛᱮ ᱪᱟᱥ ᱠᱚᱨᱮ
ᱦᱮᱸ ᱛᱚᱞᱟ ᱠᱚᱯᱮ ᱜᱤᱲᱤ ᱭᱟᱠᱟᱜᱼᱟ ᱥᱮ ᱵᱟᱝ ᱛᱚᱞᱟ ᱠᱚ?
ᱛᱚᱞᱟ ᱫᱚ ᱟᱹᱣᱲᱤ ᱜᱤᱹᱰᱤ ᱟᱹᱣᱲᱤ ᱜᱤᱹᱰᱤ ᱟᱠᱟᱱᱟ᱾ ᱟᱨ ᱵᱮᱥᱤ ᱫᱤᱱ ᱫᱚ ᱵᱟᱝᱞᱮ ᱞᱟᱜᱟᱣᱟᱞᱮ ᱜᱤᱹᱰᱤ ᱭᱟᱞᱮ ᱨᱚᱦᱚᱭ ᱦᱚᱸᱛᱚ ᱦᱩᱭᱩᱜᱼᱟ ᱦᱩᱲᱩ᱾
ᱦᱚᱭ ᱦᱚᱭ ᱟᱥᱟᱲ ᱵᱚᱸᱜᱟ ᱢᱟ ᱦᱤᱡᱩᱜ ᱠᱟᱱ ᱛᱟᱭ᱾
ᱦᱚᱭ ᱟᱯᱮ ᱥᱮᱫ ᱪᱤᱠᱟ ᱠᱟᱛᱮ ᱱᱚᱶᱟ ᱦᱩᱲᱩ ᱫᱚ ᱨᱚᱦᱚᱭ ᱜᱮᱭᱟ ᱠᱚ ᱢᱟᱱᱮ
ᱦᱩᱲᱩ ᱟᱞᱮ ᱥᱮᱫ ᱢᱟ ᱦᱚᱞᱟ ᱢᱟ ᱦᱩᱭᱩᱜ ᱜᱮᱭᱟ ᱟᱪᱲᱟ ᱨᱮᱦᱚᱸ ᱞᱮ ᱜᱤᱲᱤ ᱜᱮᱭᱟ ᱟᱨ ᱫᱚᱢᱮ ᱫᱟᱜ ᱵᱟᱹᱲᱛᱤ ᱞᱮᱠᱷᱟᱱ ᱟᱫᱚ ᱵᱟᱹᱛᱟᱹᱲᱤ ᱟᱪᱲᱟ ᱵᱟᱱᱟᱨ ᱜᱮ ᱪᱟᱞᱟᱜ ᱜᱮᱭᱟ᱾
ᱚ
ᱫᱟᱜ ᱵᱟᱹᱲᱛᱤ ᱞᱮᱠᱷᱟᱱ ᱫᱚ ᱟᱲᱪᱷᱟ ᱦᱩᱭᱩᱜ ᱜᱮᱭᱟ᱾ ᱟᱨ ᱵᱟᱝ ᱠᱷᱟᱱ ᱫᱚ ᱵᱟᱹᱛᱟᱹᱲᱤ ᱛᱮᱜᱮ ᱛᱚᱞᱟ ᱫᱚ ᱛᱚᱞᱟᱭ ᱦᱩᱭᱩᱜᱼᱟ᱾ ᱫᱟᱜ ᱜᱮ ᱪᱮᱫ ᱞᱮᱠᱟᱭ ᱫᱟᱜ ᱮᱫᱟ ᱚᱝᱠᱟ ᱦᱤᱥᱟᱹᱵ ᱛᱮ᱾
ᱦᱩᱸ
ᱨᱚᱦᱚᱭ ᱠᱚᱦᱚᱸ ᱟᱨ ᱥᱚᱢᱚᱭ ᱢᱟᱛᱚ ᱵᱟᱭ ᱫᱟᱜ ᱮᱫᱟᱛᱚ ᱱᱮᱛᱟᱨ ᱫᱚ
ᱦᱩᱸ
ᱚᱱᱟ ᱠᱷᱟ. ᱛᱤᱨ ᱥᱚᱢᱚᱭ ᱫᱚ ᱵᱟᱝ ᱜᱟᱱᱚᱜ ᱠᱟᱱᱟ ᱨᱚᱦᱚᱭ ᱦᱩᱲᱩ ᱠᱚ᱾
ᱦᱚᱭ
ᱚᱱᱟ ᱠᱷᱟᱹᱛᱤᱨ
ᱱᱚᱶᱟ ᱥᱮᱨᱢᱟ ᱡᱩᱫᱤ ᱫᱟᱜ ᱜᱟᱭ ᱛᱷᱟᱞᱮ ᱵᱷᱟᱜᱤ ᱜᱮ ᱦᱩᱭᱩᱜᱼᱟ ᱦᱩᱲᱩ ᱪᱟᱥ ᱠᱷᱮᱛᱨᱮ ᱟᱥᱟᱲ ᱵᱚᱸᱜᱟ᱾
ᱦᱚᱭ ᱫᱟᱜ ᱡᱩᱫᱤ ᱥᱚᱢᱚᱭ ᱢᱚᱛᱚᱭ ᱫᱟᱜ ᱟᱵᱟᱱ ᱛᱟᱦᱞᱮ ᱠᱷᱟᱱ ᱱᱟᱯᱟᱭ ᱜᱮ
ᱦᱚᱭ
ᱚᱱᱟ ᱜᱮ ᱪᱮᱫ ᱞᱮᱠᱟᱭ ᱫᱟᱜ ᱟᱵᱚᱱ ᱠᱟᱱᱟ ᱠᱷᱟᱱ ᱪᱟᱸᱫᱚ ᱵᱚᱸᱜᱟ
ᱦᱩᱸ ᱟᱫᱚ ᱦᱩᱲᱩ ᱨᱚᱦᱚᱭ ᱞᱮᱠᱷᱟᱱ ᱛᱤᱱᱟᱹᱜ ᱜᱟᱱ ᱯᱮ ᱨᱚᱦᱚᱭ ᱜᱮᱭᱟ?
ᱨᱚᱦᱚᱭ ᱞᱮᱠᱷᱟᱱ ᱢᱟ ᱨᱚᱦᱚᱭ ᱜᱮᱭᱟᱞᱮ ᱟᱴ ᱫᱚᱥ ᱵᱤᱜᱷᱟᱹ ᱫᱚ
ᱟᱪᱪᱷᱟ
ᱠᱷᱮᱛ ᱠᱚᱦᱚᱸ ᱚᱱᱠᱟ ᱫᱚ ᱩᱱᱟᱹᱜ ᱫᱚ ᱵᱟᱹᱱᱩᱜ ᱠᱟᱜᱼᱟ
ᱦᱩᱸ ᱦᱩᱲᱩ ᱫᱚ ᱛᱟᱦᱞᱮ ᱪᱮᱫ ᱛᱮᱯᱮ ᱜᱮᱛ ᱦᱚᱪᱚ ᱜᱮᱭᱟ
ᱜᱮᱫ ᱵᱟᱲᱟ ᱫᱚ ᱱᱮᱛᱟᱨ ᱢᱟ ᱢᱮᱥᱤᱱ ᱠᱚᱦᱚᱸ ᱦᱮᱡ ᱠᱟᱱᱟ ᱚᱱᱟᱛᱮ ᱠᱟᱹᱢᱤ ᱥᱩᱵᱤᱫᱷᱟ ᱞᱟᱹᱜᱤᱫ ᱞᱚᱜᱚᱱ ᱨᱟᱠᱟᱵ ᱞᱟᱹᱜᱤᱫ ᱫᱚ ᱮᱠᱷᱚᱱ ᱢᱮᱥᱤᱱ ᱛᱮᱜᱮ ᱜᱮᱫ ᱵᱟᱲᱟ ᱦᱩᱭᱩᱜ ᱠᱟᱱᱟ ᱟᱨ ᱵᱟᱝ ᱧᱟᱢ ᱞᱮᱱᱠᱷᱟᱱ ᱢᱮᱥᱤᱱ ᱠᱚ ᱥᱮᱭ ᱠᱟᱹᱢᱤ ᱢᱩᱱᱤᱥ ᱟᱛᱮᱜ ᱜᱮ ᱠᱟᱹᱢᱤ ᱫᱚ ᱞᱟᱦᱟ ᱤᱫᱤ ᱦᱩᱭᱩᱜᱼᱟ ᱵᱟᱠᱷᱟᱱ ᱱᱤᱡᱮ ᱛᱮᱜᱮ ᱥᱟᱢᱴᱟᱣ ᱦᱩᱭᱩᱜ ᱠᱟᱱᱟ ᱱᱮᱛᱟᱨ ᱫᱚ
ᱦᱳᱭ ᱟᱨ ᱱᱤᱛᱚᱜ ᱫᱚ ᱡᱚᱠᱷᱚᱱ ᱦᱩᱲᱩ ᱠᱚ ᱵᱤᱞᱤᱜ ᱠᱟᱱᱟ ᱛᱚᱠᱷᱚᱱ ᱫᱟᱜ ᱞᱮᱠᱟᱱ ᱦᱚᱸ ᱟᱫᱚ ᱰᱩᱵᱩᱡᱚᱜ ᱚᱱᱟᱛᱮ ᱢᱮᱥᱤᱱ ᱜᱮ ᱡᱟᱹᱥᱛᱤ ᱥᱩᱵᱤᱫᱷᱟ ᱠᱟᱱᱟ ᱥᱩᱵᱤᱫᱷᱟ ᱨᱮᱱᱟᱜ ᱠᱟᱱᱟ
ᱦᱳᱭ ᱥᱩᱵᱤᱫᱟ ᱢᱟ ᱚᱱᱟ ᱥᱩᱵᱤᱫᱟ ᱠᱟᱱᱟ ᱠᱟᱨᱚᱱ ᱫᱟᱜ ᱵᱟᱹᱲᱛᱤ ᱞᱮᱠᱷᱟᱱ ᱟᱵᱚ ᱵᱟᱵᱚᱱ ᱜᱮᱫ ᱫᱟᱲᱮᱭᱟᱜᱼᱟ ᱥᱚᱢᱚᱭ ᱢᱚᱛᱚ ᱨᱮ ᱟᱨ ᱫᱟᱜ ᱨᱮ ᱡᱚᱵᱮ ᱞᱮᱱᱠᱷᱟᱱ ᱚᱱᱟ ᱢᱟ ᱱᱚᱥᱴᱚᱜ ᱛᱟᱵᱚᱱᱟ ᱯᱷᱚᱥᱚᱞ ᱠᱚ
ᱦᱩᱸ
ᱡᱟᱸᱦᱟ ᱛᱤᱱᱟᱹᱜ ᱵᱚᱱ ᱪᱮᱥᱴᱟᱭᱟ ᱡᱟᱛᱮ ᱵᱮᱞᱮ ᱜᱚᱫ ᱞᱮᱱᱠᱷᱟᱱ ᱞᱚᱜᱚᱱ ᱞᱚᱜᱚᱱ ᱵᱚᱱ ᱥᱟᱢᱴᱟᱣ ᱫᱟᱲᱮᱭᱟᱜ ᱢᱟ
ᱦᱳᱭ
ᱚᱱᱟ ᱨᱮᱱᱟᱜ ᱪᱮᱥᱴᱟ ᱠᱷᱟᱹᱛᱤᱨ ᱜᱮ ᱟᱵᱚ ᱫᱚ ᱢᱮᱥᱤᱱ ᱠᱚᱵᱚᱱ ᱢᱮᱥᱤᱱ ᱛᱟᱞᱟ ᱛᱮᱜᱮ ᱵᱚᱱ ᱜᱮᱫ ᱦᱚᱪᱚᱭᱮᱫᱟ
ᱦᱳᱭ
ᱴᱷᱤᱠ ᱜᱮᱭᱟ ᱛᱟᱦᱚᱞᱮ ᱜᱚᱢᱠᱮ ᱢᱟ
ᱦᱳᱭ ᱴᱷᱤᱠ ᱜᱮᱭᱟ
ᱛᱟᱦᱚᱞᱮ ᱚᱠᱛᱚ ᱢᱟ ᱦᱩᱭᱱᱟ ᱴᱷᱤᱠ ᱜᱮᱭᱟ ᱢᱟ ᱦᱮᱸ
ᱦᱮᱸ
ᱦᱮᱸ ᱦᱳᱭ
ᱦᱩᱸ ᱵᱟᱭ